ᱜᱚᱝᱠᱮ ᱡᱚᱦᱟᱨ ᱜᱮ
ᱦᱮᱸ ᱡᱚᱦᱟᱨ ᱜᱮ
ᱦᱮᱸ ᱡᱚᱦᱟᱨ ᱜᱮ ᱪᱮᱫ ᱠᱚ ᱪᱤᱠᱟᱹ ᱵᱟᱲᱟ ᱦᱳᱭᱳᱜ ᱠᱟᱱᱟ
ᱪᱤᱠᱟᱹ ᱵᱚᱞᱛᱮ ᱫᱚ ᱱᱚᱜᱼᱚᱭ ᱱᱤᱛᱚᱜ ᱫᱚ ᱚᱲᱟᱜ ᱠᱚ ᱨᱮ ᱜᱮ ᱫᱩᱲᱩᱵ ᱰᱟᱲᱟ ᱦᱳᱭ ᱠᱟᱱᱟ
ᱚ ᱟᱪᱷᱟ ᱦᱮᱸ ᱱᱤᱡᱮ ᱦᱚᱸ ᱚᱱᱠᱟ ᱜᱮ ᱫᱩᱲᱩᱵ ᱵᱟᱲᱟ ᱦᱩᱭ ᱟᱠᱟᱱᱟ ᱱᱤᱭᱟᱹ ᱜᱷᱟᱹᱲᱤ ᱫᱚ ᱟᱫᱚ ᱪᱟᱥ ᱟᱵᱟᱫ ᱠᱚ ᱫᱚ ᱚᱠᱟ ᱞᱮᱠᱟ ᱛᱤᱱᱟᱹᱜ ᱴᱟ ᱢᱟᱲᱟᱝ ᱥᱮᱫ ᱞᱟᱦᱟᱭ ᱱᱟ
ᱪᱟᱥ ᱵᱟᱥ ᱫᱚ ᱦᱟᱸᱜ ᱟᱯᱮ ᱮᱠᱷᱚᱱ ᱫᱚ ᱟᱹᱣᱨᱤ ᱢᱟᱲᱟᱝ ᱚᱜᱼᱟ ᱛᱚ ᱵᱮ ᱠᱚᱭᱚᱜ ᱨᱮ ᱛᱤᱟᱹᱜᱤ ᱛᱟᱲᱟᱜ ᱨᱮ ᱢᱮᱱᱟᱜ ᱵᱚᱱᱟ ᱚᱱᱟ ᱫᱟᱜ ᱡᱟᱲᱤ ᱟᱣᱹᱨᱤ ᱟᱬᱜᱚᱭ ᱠᱷᱟᱹᱛᱤᱨ ᱛᱮ
ᱟᱪᱪᱷᱟ ᱟᱪᱪᱷᱟ ᱟᱪᱪᱷᱟ ᱚᱱᱛᱮ ᱫᱚ ᱮᱠᱷᱚ ᱱᱚ ᱫᱟᱜ ᱡᱟᱨᱤ ᱟᱨᱜᱳ ᱭᱟᱭ ᱵᱟᱝ
ᱟᱹᱣᱨᱤ ᱫᱟᱜ ᱜᱮ ᱟᱨᱤ ᱟᱲᱜᱳ ᱱᱟ ᱳᱭ ᱱᱟᱥᱮ ᱱᱟᱥᱮ ᱴᱟᱠ ᱴᱩᱠ ᱮ ᱫᱟᱜ ᱫᱟ ᱚᱱᱠᱟ
ᱚ ᱟᱞᱮ ᱱᱚᱱ ᱛᱮ ᱜᱚᱝᱠᱮ ᱢᱟ ᱵᱩᱱᱱᱟᱹ ᱠᱮᱫ ᱫᱚᱭ ᱜᱟᱹᱱ ᱴᱷᱩᱲ ᱦᱟᱹᱵᱤᱡ ᱫᱟᱜ ᱯᱮᱨᱮᱡ ᱮᱠᱟᱱ
ᱚ ᱵᱟᱵᱟ ᱨᱮ
ᱦᱮᱸ ᱟᱞᱮ ᱛᱚ ᱫᱟᱜ ᱜᱚᱫ ᱠᱮᱫᱟ ᱯᱮ ᱫᱤᱱᱮ ᱫᱟᱜ ᱠᱮᱫᱟ ᱛᱚ ᱟᱞᱮ ᱭᱟᱜ ᱵᱮᱝᱜᱚᱞ ᱥᱮᱫ
ᱵᱮᱝ ᱜᱚᱞ ᱫᱚ ᱚᱠᱟ ᱥᱮᱫ
ᱦᱟᱜᱟ ᱱᱟᱛᱮ ᱱᱟᱢᱟᱞ ᱫᱤᱥᱚᱢ ᱧᱚᱜ ᱠᱟᱴᱤᱡ
ᱳ
ᱫᱟᱜ ᱟ ᱧᱚᱜ ᱠᱟᱭ ᱟᱨ ᱯᱮ ᱫᱤᱱ ᱮ ᱫᱟᱜ ᱠᱮᱜ ᱟᱭ ᱛᱚ ᱱᱚᱛᱮ ᱟᱫᱚ ᱤᱱᱟᱹᱜ ᱤᱭᱟᱹᱛᱮ ᱚᱱᱟ ᱜᱮ ᱫᱟᱜ ᱤᱭᱟᱹ ᱧᱚᱜᱼᱼ ᱟᱫᱚ ᱟᱞᱮ ᱫᱚ ᱦᱟᱸᱜ ᱦᱳᱲᱳ ᱠᱚ ᱫᱚ ᱤᱭᱟᱹ ᱜᱚᱫ ᱟᱠᱟᱱ ᱛᱟᱞᱮ ᱨᱚᱦᱚᱭ ᱜᱮ ᱟᱫᱚ ᱦᱟᱜ ᱠᱟᱹᱴᱤᱡ ᱟᱨ ᱥᱤ ᱵᱟᱲᱟ ᱞᱮᱱ ᱠᱷᱟᱱ ᱜᱮ ᱟᱫᱚ ᱦᱟᱜ ᱨᱚᱦᱚᱭ ᱫᱚ ᱜᱟ ᱱᱚᱜ ᱟᱫᱚ ᱜᱚᱝᱠᱮ ᱟᱯᱟ ᱛᱟᱦᱚᱞᱮ ᱫᱟᱜ ᱟᱨᱤ ᱞᱟᱜᱟᱟᱜ ᱛᱮᱜᱮ ᱨᱚᱦᱚᱭ ᱫᱚ ᱟᱨᱤ ᱯᱮ ᱮᱦᱚᱵᱟ ᱵᱟᱝ
ᱚ ᱱᱚᱛᱮ ᱦᱚᱸ ᱦᱩᱲᱩ ᱠᱚ ᱫᱚ ᱮᱨ ᱦᱳᱭ ᱠᱟᱱᱟ ᱟᱫᱚ ᱦᱟᱜ ᱚᱱᱟ ᱫᱟᱜ ᱛᱟᱹᱜᱤ ᱨᱮ ᱜᱮ
ᱚ ᱦᱮᱸ ᱛᱚ ᱚᱱᱟ ᱢᱟ ᱛᱚ ᱠᱟᱛᱷᱟ ᱠᱟᱱ ᱜᱮᱭᱟ ᱫᱟᱜ ᱜᱮ ᱛᱚ ᱯᱟᱪᱷᱮ ᱨᱟᱹᱜᱤ ᱠᱟᱜ ᱵᱚᱱ ᱤᱱᱟᱹ ᱠᱷᱟᱹᱛᱤᱨ ᱜᱮ ᱟᱞᱮ ᱴᱚᱴᱷᱟ ᱠᱚᱨᱮ ᱫᱚ ᱵᱟᱭ ᱫᱟᱜᱮᱜ-ᱟ ᱚᱝᱠᱟ ᱟᱸᱡᱚᱢᱚᱜ ᱠᱟᱱ ᱜᱮᱭᱟ᱾ ᱞᱟᱹᱭ ᱫᱟᱠᱚ ᱟᱞᱮ ᱚᱱᱛᱮ ᱢᱟ ᱫᱟᱜ ᱜᱮ ᱵᱟᱭ ᱡᱟᱹᱲᱤᱭᱮᱫ᱾
ᱦᱳᱭ ᱟᱨ ᱱᱮᱥ ᱫᱚᱠᱚ ᱚᱱᱠᱟ ᱠᱚ ᱞᱟᱹᱭᱮᱫᱟ ᱱᱮᱥ ᱫᱚ ᱫᱟᱜ ᱨᱮᱭᱟᱜ ᱯᱚᱨᱤᱢᱟᱱ ᱠᱚᱢ ᱧᱚᱜ ᱜᱮᱭᱟ᱾
ᱦᱚᱸ ᱚᱱᱟ ᱠᱚ ᱞᱟᱹᱭᱮᱫ ᱜᱮᱭᱟ, ᱟᱫᱚ ᱞᱟᱹᱭᱫᱟᱠᱚ ᱡᱮ ᱵᱚᱨᱥᱟ ᱦᱚᱸ ᱟᱹᱰᱤ ᱰᱮᱨᱤ ᱧᱚᱜ ᱠᱟᱛᱮᱜ ᱜᱮ ᱦᱤᱡᱩᱜ-ᱟ ᱚᱝᱠᱟ ᱢᱤᱫᱴᱮᱝ
ᱦᱮᱸ, ᱫᱮᱨᱤ ᱧᱚᱜ ᱠᱟᱛᱮᱫ ᱟᱨ ᱵᱚᱨᱥᱟ ᱦᱚᱸ ᱢᱮᱱᱫᱟᱠᱚ ᱪᱟᱥ ᱦᱚᱸ ᱵᱷᱟᱞᱤ ᱵᱟᱝ ᱦᱩᱭᱩᱜ-ᱟ ᱥᱮ ᱪᱮᱫ? ᱥᱮ ᱜᱚᱝᱠᱮ ᱦᱚᱸ-ᱚᱭ ᱫᱟᱜ ᱡᱮ ᱵᱟᱝ ᱦᱩᱭᱩᱜ ᱠᱟᱱᱟ ᱴᱷᱤᱠ ᱴᱷᱟᱠ ᱚᱱᱟ ᱨᱮᱱᱟᱜ ᱠᱳᱱᱳ ᱥᱳᱞᱤᱭᱩᱭᱚᱥᱚᱱ ᱵᱮᱱ ᱞᱟᱹᱭ ᱫᱟᱲᱮᱣᱟᱜ-ᱟ?
ᱥᱚᱞᱤᱭᱩᱭᱚᱥᱮᱱ ᱡᱩᱫᱤ ᱵᱚᱱ ᱞᱟᱹᱭᱟ ᱚᱱᱟ ᱫᱚ ᱦᱩᱭᱩᱜ ᱠᱟᱱᱟ ᱟᱵᱚ ᱢᱟᱹᱱᱢᱤ ᱜᱮ ᱚᱱᱟ ᱨᱮᱱ ᱫᱟᱹᱭᱤ ᱠᱟᱱᱟ ᱵᱚᱱ᱾ ᱟᱨ ᱟᱵᱚ ᱢᱟᱹᱱᱢᱤ ᱜᱮ ᱡᱩᱫᱤ ᱚᱱᱟ ᱵᱚᱱ ᱫᱟᱲᱮᱭᱟᱜ ᱠᱷᱟᱱ ᱟᱵᱚ ᱢᱟᱹᱱᱢᱤ ᱜᱮᱵᱚᱱ ᱴᱷᱤᱠ ᱫᱟᱲᱮᱭᱟᱜ-ᱟ᱾ ᱪᱮᱫᱞᱮᱠᱟ ᱠᱟᱛᱮ?
ᱚ᱾
ᱦᱚᱸᱜ-ᱚᱚᱭ ᱡᱮ ᱦᱤᱸᱛᱳᱜ ᱵᱚᱱ ᱧᱮᱞᱮᱜ-ᱟ ᱡᱮ ᱦᱚᱭᱞᱚᱝ ᱠᱚ ᱵᱟᱹᱲᱤᱡᱚᱜ ᱠᱟᱱᱟ ᱵᱟᱝ ᱥᱮ ᱪᱮᱫ ᱠᱷᱟᱹᱛᱤᱨ, ᱢᱟᱹᱱᱢᱤ ᱠᱷᱟᱹᱛᱤᱨ? ᱟᱵᱚ ᱫᱟᱨᱮ ᱠᱚᱵᱚᱱ ᱢᱟᱜᱮᱜ-ᱟ, ᱠᱚᱞᱠᱟᱨᱠᱷᱟᱱᱟ ᱵᱚᱱ ᱛᱮᱭᱟᱨᱮᱜ-ᱟ, ᱫᱟᱨᱮ ᱵᱟᱝ ᱞᱟᱜᱟᱣᱮᱜ-ᱟ ᱵᱚᱱ᱾ ᱛᱚ ᱚᱱᱟ ᱫᱚ ᱚᱠᱚᱭᱟᱜ ᱟᱵᱚ ᱵᱚᱱ ᱠᱟᱹᱭᱫᱟ ᱥᱮ ᱫᱟᱨᱮ ᱵᱚᱱ ᱢᱟᱜ ᱜᱤᱰᱤᱭᱮᱫᱟ ᱵᱤ ᱵᱮᱥ ᱵᱚᱱ ᱠᱟᱹᱢᱤᱭᱮᱫᱟ, ᱯᱩᱭᱥᱟᱹ ᱵᱚᱱ ᱟᱨᱡᱟᱣᱮᱜ-ᱟ ᱫᱟᱨᱮ ᱟᱠᱷᱨᱤᱧ ᱠᱟᱛᱮᱜ ᱵᱟᱝ? ᱚᱸᱰᱮ ᱡᱩᱫᱤ ᱟᱵᱚ ᱫᱟᱨᱮ ᱟᱨᱦᱚᱸ ᱵᱚᱱ ᱨᱚᱦᱚᱭ ᱠᱮᱭᱟ ᱛᱟᱦᱞᱮ ᱪᱤᱠᱟ ᱠᱚᱜ-ᱟ ᱚᱱᱟ ᱡᱟᱦᱟᱸ ᱚᱠᱥᱤᱡᱮᱱ ᱥᱮ ᱚᱱᱟ ᱠᱚ ᱫᱟᱨᱮ, ᱵᱟᱲᱟᱭᱟᱵᱚᱱ ᱡᱮ ᱚᱠᱟ ᱠᱚᱨᱮ ᱫᱟᱜᱟᱭ ᱡᱟᱦᱟᱸ ᱠᱚᱨᱮ ᱫᱟᱨᱮ ᱨᱮᱱᱟᱜ ᱯᱚᱨᱤᱢᱟᱱ ᱡᱟᱹᱥᱛᱤ ᱜᱮᱭᱟ ᱦᱮᱸ ᱥᱮ ᱵᱟᱝ ᱜᱚᱝᱠᱮ᱾
ᱦᱮᱸ᱾
ᱦᱳᱭ ᱛᱟᱦᱞᱮ ᱚᱱᱚᱝ
ᱦᱮᱸᱛᱚ ᱜᱚᱝᱠᱮ ᱟᱫᱚ ᱦᱚᱸᱜ-ᱚᱭ ᱡᱮᱢᱚᱱ ᱫᱤᱱ ᱠᱟᱞᱚᱢ ᱧᱮᱞ ᱦᱩᱭᱱᱟ, ᱫᱤᱱ ᱠᱟᱞᱚᱢ ᱫᱚ ᱟᱹᱰᱤ ᱡᱟᱥᱛᱤ ᱜᱮ ᱫᱟᱜ ᱞᱮᱫᱟᱭ, ᱢᱮᱱᱠᱷᱟᱱ ᱱᱮᱥ ᱦᱚᱸ ᱠᱟᱴᱤᱡ ᱠᱚ ᱞᱟᱹᱭᱫᱟ ᱡᱮ ᱫᱟᱨᱮ ᱱᱟᱹᱲᱤ ᱚᱱᱮᱠ ᱜᱟᱱ ᱠᱚᱢ ᱟᱠᱟᱱᱟ ᱢᱮᱱᱠᱷᱟᱱ ᱦᱚᱴᱟᱛ ᱜᱮ ᱢᱤᱫ ᱵᱚᱪᱷᱚᱨ ᱛᱮ ᱩᱱᱟᱜ ᱯᱚᱨᱤᱵᱚᱨᱛᱚᱱ ᱦᱩᱭ ᱫᱟᱲᱮᱣᱟᱜ-ᱟ?
ᱦᱩᱭ ᱫᱟᱲᱮᱭᱟᱜ-ᱟ, ᱪᱮᱫᱟᱜ ᱵᱟᱝ ᱦᱩᱭᱩᱜ-ᱟ ᱞᱟᱹᱭᱤᱧ ᱱᱟᱦᱟᱜ ᱟᱵᱚ ᱡᱩᱫᱤ ᱵᱚᱱ ᱧᱮᱞᱟ ᱦᱳᱭᱛᱚ ᱟᱵᱚᱣᱟᱜ ᱥᱩᱨ ᱥᱩᱯᱩᱨ ᱨᱮ ᱵᱟᱝ ᱦᱩᱭ ᱠᱟᱱᱟ᱾ ᱢᱮᱱᱠᱷᱟᱱ ᱮᱢᱚᱱ ᱮᱢᱚᱱ ᱡᱟᱭᱜᱟ ᱠᱚᱨᱮ ᱦᱩᱭ ᱠᱟᱱᱟ ᱚᱸᱰᱮ ᱫᱚ ᱫᱚᱢᱮ ᱜᱮᱠᱚ ᱢᱟᱜ ᱠᱟᱜ-ᱟ᱾ ᱪᱮᱫ ᱞᱮᱠᱟ? ᱦᱚᱸᱜ-ᱚᱭ ᱱᱟᱣᱟ ᱱᱟᱣᱟ ᱟᱸ ᱯᱨᱚᱠᱚᱞᱯᱚ ᱠᱚ ᱥᱮ ᱱᱟᱱᱟᱦᱩᱱᱟᱹᱨ ᱥᱤᱞᱯᱚ ᱠᱚᱭ ᱪᱟᱹᱞᱩᱭᱮᱜ-ᱟ᱾ ᱠᱚᱞᱠᱟᱨᱠᱷᱟᱱᱟ ᱦᱮᱸ ᱥᱮ ᱚᱱᱟ ᱠᱚᱠᱚ ᱢᱟᱜ ᱜᱮᱜ-ᱟ, ᱚᱠᱚᱭ ᱫᱚ ᱧᱮᱞ ᱢᱮ ᱦᱚᱭᱛᱳ ᱵᱟᱜᱟᱱ ᱠᱟᱜ-ᱟᱭ᱾ ᱚᱠᱚᱭ ᱪᱤᱠᱟ ᱠᱟᱜ ᱴ-ᱟᱭ, ᱚᱠᱚᱭ ᱵᱤᱨ ᱠᱚ ᱯᱷᱚᱨᱮᱥᱴ ᱠᱚ ᱩᱝᱠᱩ ᱦᱚᱸᱠᱚ ᱢᱟᱜᱮᱜᱼᱴ-ᱟ ᱦᱮᱸ ᱥᱮ᱾ ᱛᱚ, ᱟᱫᱚ ᱪᱤᱠᱟᱜ ᱠᱟᱱᱟ ᱛᱤᱱᱟᱹᱜ ᱯᱚᱨᱤᱢᱟᱱ ᱛᱮᱠᱚ ᱢᱟᱜ ᱫᱟ ᱥᱮ᱾ ᱟᱫᱚ ᱩᱱᱟᱹᱜ ᱯᱚᱨᱤᱢᱟᱱ ᱛᱮᱫᱚ ᱫᱟᱨᱮ ᱫᱚ ᱦᱟᱸᱜ ᱵᱟᱝᱠᱚ ᱨᱚᱦᱚᱭᱮᱜ-ᱟ᱾
ᱦᱮᱸ ᱟᱨ ᱚᱱᱟ ᱦᱚᱸ ᱠᱟᱛᱷᱟ ᱠᱟᱱᱟ᱾ ᱟᱨ ᱡᱳᱫᱤᱭᱳ ᱫᱟᱨᱮ ᱠᱚ ᱨᱚᱦᱚᱭᱮᱫᱟ ᱢᱤᱫᱴᱮᱱ ᱫᱟᱨᱮ ᱞᱟᱹᱴᱩᱜ ᱛᱮ ᱥᱚᱢᱚᱭᱮ ᱦᱟᱛᱟᱣ ᱫᱟ ᱢᱮᱱ ᱠᱷᱟᱱ ᱢᱤᱫᱴᱮᱡ ᱞᱟᱹᱴᱩ ᱫᱟᱨᱮ ᱢᱟᱜ ᱛᱮ ᱥᱚᱢᱚᱭ ᱠᱷᱚᱛᱤ ᱫᱚ ᱥᱚᱢᱚᱭ ᱵᱟᱭ ᱦᱟᱛᱟᱣ ᱛᱮ ᱴᱟᱴᱠᱮ ᱢᱤᱫᱴᱟᱝ ᱞᱟᱹᱩ ᱫᱟᱨᱮ ᱠᱚᱚᱛᱛᱮ ᱜᱮᱞᱮ ᱥᱚᱢᱚᱭ ᱦᱟᱛᱟᱣᱟ ᱵᱟᱨ ᱯᱮ ᱵᱚᱪᱷᱚᱨ ᱥᱢᱚᱭ ᱦᱟᱛᱟᱣᱟᱭ᱾ ᱛᱚᱵᱮ ᱛᱚ ᱚᱱᱟ ᱯᱚᱨᱡᱟᱯᱛᱚ ᱚᱱᱟ ᱨᱮᱱᱟᱜ ᱚᱠᱥᱤᱡᱮᱱ ᱠᱚᱭ ᱴᱷᱤᱠ ᱴᱷᱟᱠᱮ ᱮᱢᱚᱜ-ᱟ᱾
ᱦᱮᱸ, ᱮᱠᱟᱞ ᱡᱚᱛᱷᱟᱛ ᱠᱟᱛᱷᱟ ᱜᱚᱝᱠᱮ ᱮᱠᱫᱚᱢ ᱥᱟᱹᱨᱤ ᱠᱟᱛᱷᱟ ᱱᱚᱣᱟᱫᱚ ᱦᱚᱸᱜ-ᱚᱱᱟ ᱠᱷᱟᱹᱛᱤᱨ ᱛᱟᱦᱞᱮ ᱱᱚᱣᱟ ᱨᱮᱱ ᱫᱟᱹᱭᱤ ᱡᱩᱫᱤ ᱵᱚᱱ ᱧᱮᱞᱚᱜ-ᱟ ᱚᱱᱟ ᱫᱚ ᱚᱠᱚᱭ ᱦᱚᱸ ᱵᱟᱝ ᱚᱱᱟ ᱫᱚ ᱟᱵᱚ ᱢᱟᱹᱱᱢᱤ ᱜᱮ᱾ ᱥᱮ ᱵᱟᱝ ᱜᱚᱝᱠᱮ? ᱛᱟᱯᱚᱨᱮ ᱚᱱᱟ ᱥᱟᱶᱛᱮ ᱪᱤᱠᱟᱹᱜ ᱠᱟᱱᱟ ᱟᱵᱚ ᱱᱤᱛᱚᱜ ᱡᱩᱜᱽ ᱨᱮ ᱢᱟᱱᱮ ᱡᱩᱫᱤ ᱵᱚᱱ ᱧᱮᱞᱟ ᱯᱩᱥ ᱯᱨᱚᱛᱛᱮᱠᱴᱤ ᱚᱲᱟᱜ ᱨᱮᱜᱮ ᱚᱠᱚᱭ ᱫᱚ ᱧᱮᱞ ᱢᱮ ᱵᱟᱭᱤᱠ ᱡᱟᱦᱟᱸ ᱢᱚᱴᱚᱨ ᱥᱟᱭᱠᱮᱞ ᱠᱚ ᱢᱮᱛᱟᱜ ᱠᱟᱱᱟ ᱚᱱᱟᱨᱮ ᱦᱚᱭᱛᱳ ᱟᱸ, ᱢᱤᱫᱴᱟᱝ ᱚᱲᱟᱜ ᱨᱮᱜᱮ ᱯᱮᱭᱟ ᱯᱩᱱᱭᱟ ᱠᱟᱛᱮᱜ ᱫᱚ ᱢᱮᱱᱟᱜ ᱠᱟᱜ ᱯᱮᱭᱟ ᱯᱩᱱᱭᱟᱹ ᱵᱟᱝ ᱨᱮᱦᱚᱸ ᱢᱤᱫᱴᱟᱝ ᱠᱟᱛᱮᱫ ᱫᱚ ᱢᱮᱱᱟᱜ ᱜᱮᱭᱟ᱾ ᱢᱤᱫᱴᱟᱝ ᱠᱟᱛᱮᱜ ᱫᱚ ᱢᱮᱱᱟᱜ ᱜᱮᱭᱟ ᱦᱮᱸ, ᱛᱟᱦᱞᱮ ᱚᱱᱮ ᱡᱮ ᱚᱱᱟ ᱛᱟᱦᱞᱮ ᱚᱱᱮ ᱡᱮ ᱚᱱᱟ ᱵᱚᱱ ᱪᱟᱹᱞᱩᱭᱮᱜ-ᱟ, ᱚᱱᱟᱨᱮ ᱪᱮᱫ ᱵᱚᱱ ᱧᱮᱞᱮᱜ-ᱟ ᱯᱮᱴᱨᱳᱞ ᱛᱮ ᱪᱟᱞᱟᱜ ᱠᱟᱱᱟ᱾ ᱚᱱᱟ ᱠᱷᱚᱱᱟᱜ ᱡᱟᱦᱟᱸ ᱫᱷᱩᱶᱟᱹ ᱩᱰᱩᱠᱚᱜ ᱠᱟᱱᱟ, ᱚᱱᱟ ᱫᱚ ᱚᱠᱟᱨᱮ ᱪᱟᱜ ᱠᱟᱱᱟ ᱚᱱᱟ ᱦᱚᱭᱞᱚᱝ ᱨᱮ ᱢᱟ ᱦᱟᱛᱟᱣ ᱵᱟᱲᱟᱜ ᱠᱟᱱᱟ ᱦᱮᱸ ᱵᱟᱝ? ᱛᱚ, ᱚᱱᱟ ᱨᱮᱱᱟᱜ ᱯᱚᱨᱤᱢᱟᱱ ᱡᱚᱠᱷᱚᱱ ᱵᱟᱹᱲᱛᱤᱜ ᱠᱟᱱᱟ ᱟᱨ ᱟᱵᱚᱣᱟᱜ ᱡᱟᱦᱟᱸ ᱫᱟᱨᱮ ᱯᱟᱞᱟ ᱠᱚᱨᱮᱱᱟᱜ ᱤᱭᱟᱹ ᱠᱚᱢᱚᱜ ᱠᱟᱱᱟ ᱥᱮ ᱩᱱ ᱚᱠᱛᱚ ᱨᱮ ᱡᱟᱦᱟᱸ ᱟᱸ ᱦᱚᱞᱚᱝ ᱥᱟᱶᱛᱮ ᱡᱟᱦᱟᱸ ᱢᱤᱫᱴᱟᱝ ᱡᱩᱞᱤᱳ ᱵᱚᱥᱯᱚ ᱠᱟᱛᱮᱜ ᱪᱮᱛᱟᱱ ᱨᱟᱠᱟᱵ ᱠᱟᱛᱮᱜ ᱡᱟᱦᱟᱸ ᱫᱟᱜ ᱥᱮᱨᱢᱟ ᱡᱟᱹᱲᱤ ᱠᱚᱜᱼᱟᱼᱼ ᱚᱱᱟ ᱯᱚᱨᱤᱢᱟᱱ ᱛᱮ ᱡᱚᱞᱚ ᱪᱚᱠᱨᱚ ᱡᱤᱱᱤᱥᱴᱟᱜ ᱵᱟᱝ ᱦᱩᱭᱩᱜ ᱠᱟᱱᱟ ᱡᱟᱦᱟᱸ ᱠᱟᱨᱚᱱ ᱛᱮ ᱱᱤᱛᱚᱜ ᱟᱵᱚᱼᱼ ᱚᱱᱠᱟᱱᱟᱜ ᱢᱤᱫᱴᱟᱝ ᱟᱸᱱᱟᱴ ᱨᱮᱛᱩᱜ ᱛᱤᱸᱜᱩ ᱟᱠᱟᱱᱟ ᱡᱟᱦᱟᱸ ᱫᱚ ᱫᱟᱜ ᱠᱚᱦᱚᱸᱼᱼ ᱫᱚᱢᱮ ᱵᱚᱱ ᱠᱚᱭᱚᱜ ᱠᱟᱫᱟ ᱫᱟᱜ ᱟᱵᱚᱼᱼ ᱩᱱᱤ ᱵᱚᱱ ᱱᱚᱝᱠᱟᱭᱮ ᱠᱟᱱᱟ ᱟᱨ ᱦᱮᱛᱳᱜ ᱩᱱᱤ ᱟᱵᱚ ᱚᱱᱠᱟᱭᱮᱫ ᱵᱚᱱ ᱠᱷᱟᱱ ᱟᱫᱚᱵᱚᱱ ᱞᱟᱹᱭᱫᱟᱼᱼ ᱪᱟᱸᱫᱳ ᱵᱚᱸᱜᱟ ᱜᱮ ᱵᱟᱭ ᱫᱟᱭᱟᱳᱵᱚᱱ ᱠᱟᱱᱟ ᱟᱨᱮ ᱵᱟᱵᱟ ᱫᱟᱭᱟᱟᱢᱟᱭ ᱪᱤᱠᱟᱹᱜᱮ ᱟᱢ ᱦᱚᱛᱚ ᱩᱱᱤᱢ ᱠᱚᱥᱴᱚᱭᱮ ᱠᱟᱱᱟ᱾ ᱥᱮ ᱵᱟᱝ ᱜᱚᱝᱠᱮ ᱦᱳᱭ ᱚᱱᱟ ᱫᱚ ᱵᱟᱵᱚᱱᱼᱼ ᱱᱚᱜ ᱚᱱᱟ ᱫᱚ ᱵᱟᱵᱚᱱ ᱵᱩᱡᱷᱟᱹᱣᱮᱫᱼᱟ ᱥᱮ ᱦᱳᱭ᱾ ᱟᱫᱚ ᱱᱚ ᱚᱱᱠᱟ ᱟᱨᱠᱤ ᱥᱮ ᱪᱮᱫ ᱜᱚᱝᱠᱮ ᱥᱮ ᱪᱮᱫ ᱮᱢ ᱞᱟᱹᱭᱟ?
ᱦᱮᱸ ᱚᱱᱟᱜᱮ ᱚᱱᱠᱟ ᱠᱟᱱ ᱜᱮᱭᱟ ᱟᱫᱚ᱾
ᱱᱚᱜ-ᱚᱭ ᱡᱮᱢᱚᱱ ᱢᱤᱫᱴᱮᱱ ᱱᱮᱛᱨᱟ ᱪᱤᱱᱛᱟᱹ ᱵᱷᱟᱵᱽᱱᱟ ᱡᱟᱛᱮ ᱟᱵᱚ ᱯᱚᱨᱤᱵᱮᱥ ᱴᱷᱤᱠ ᱛᱟᱦᱮᱱᱟ ᱚᱱᱟ ᱞᱟᱹᱭ ᱛᱮᱫᱚ ᱡᱚᱠᱷᱚᱱ ᱟᱢᱼᱼ ᱢᱤᱫᱴᱮᱱ ᱡᱟᱭᱜᱟ ᱨᱮ ᱫᱟᱨᱮᱢ ᱢᱟᱜᱟ ᱚᱱᱟ ᱠᱷᱚᱡᱼᱼ ᱮᱰᱵᱷᱟᱱᱥ ᱨᱮ ᱡᱩᱫᱤ ᱟᱢ ᱚᱱᱟᱢ ᱨᱚᱦᱚᱭ ᱫᱟᱲᱮᱭᱟᱜᱼᱟᱼᱼ ᱛᱟᱨᱯᱚᱨ ᱟᱢ ᱚᱱᱟᱢ ᱤᱭᱟᱹ ᱫᱟᱲᱮᱭᱟᱜᱼᱟ ᱛᱟᱦᱞᱮ ᱠᱷᱟᱱ ᱚᱱᱟ ᱫᱟᱨᱮ ᱫᱚᱼᱼ ᱮᱠᱟᱱᱛᱚ ᱟᱢᱟᱜ ᱦᱚᱸ ᱫᱚᱨᱠᱟᱨ ᱠᱟᱱᱟ ᱨᱚᱭ ᱫᱚᱨᱼᱼ ᱢᱮᱱᱠᱷᱟᱱ ᱯᱚᱨᱤᱠᱚᱞᱯᱚᱱᱟ ᱫᱚ ᱱᱟᱥᱮᱱᱟᱜ ᱞᱟᱦᱟᱱᱚᱜ ᱡᱩᱫᱤ ᱵᱚᱱ ᱫᱚᱦᱚᱭᱟ ᱵᱩ ᱡᱮ ᱤᱧ ᱫᱚ ᱦᱟᱸᱜ ᱱᱚᱣᱟᱼᱼ ᱫᱟᱨᱮ ᱠᱚ ᱞᱟᱹᱴᱩᱭᱱᱟ ᱚᱱᱟ ᱫᱚᱧ ᱟᱠᱷᱨᱤᱧᱟ ᱛᱟᱦᱞᱮ ᱚᱱᱟ ᱮᱰᱵᱷᱟᱱᱥ ᱨᱮᱜᱮᱼᱼ ᱟᱨᱚ ᱚᱱᱟ ᱧᱩᱛᱩᱢ ᱛᱮ ᱟᱨ ᱮᱴᱟᱜ ᱥᱮᱫ ᱤᱧ ᱨᱚᱦᱚᱭ ᱞᱮᱜᱮᱼᱼ
ᱦᱳᱭ ᱦᱳᱭ
ᱟᱫᱚ ᱟᱵᱚᱣᱟᱜ ᱮᱴᱠᱮᱴᱚᱬᱮ ᱥᱤᱨᱡᱟᱹᱜ ᱠᱟᱱᱟ ᱪᱮᱫᱟᱜ ᱥᱮᱼᱼ ᱡᱩᱢᱤ ᱡᱟᱭᱜᱟ ᱫᱚ ᱱᱤᱛᱚᱜ ᱫᱚ ᱵᱷᱟᱜ ᱜᱚᱴᱟᱜ ᱠᱟᱱ ᱛᱟᱵᱚᱱᱟ ᱥᱮᱼᱼ ᱥᱚᱢᱚᱥᱥᱟ ᱦᱩᱭᱩᱜ ᱠᱟᱱᱟ ᱢᱤᱫᱴᱮᱱ ᱦᱚᱲᱟᱜ ᱩᱱᱟᱹᱜ ᱜᱟᱱ ᱡᱟᱭᱜᱟ ᱵᱟᱝ ᱛᱟᱦᱮᱱ ᱠᱟᱱ ᱛᱟᱭᱟ᱾ ᱢᱮᱱᱠᱷᱟᱱ ᱩᱱᱤᱭᱟᱜ ᱟᱱᱮ ᱚᱱᱟ ᱚᱲᱟᱜ ᱛᱮ ᱫᱩᱣᱟᱹᱨ ᱛᱮ ᱯᱮᱨᱮᱡᱫᱟᱭ ᱢᱮᱱᱠᱷᱟᱱᱼᱼ ᱠᱷᱟᱱ ᱱᱚᱣᱟ ᱡᱟᱭᱜᱟ ᱫᱚᱛᱚ ᱵᱟᱭ ᱧᱟᱢ ᱮᱫᱟ᱾
ᱟᱫᱚ ᱜᱚᱢᱠᱮ ᱱᱮᱛᱟᱨ ᱫᱚ ᱦᱟᱸᱜ ᱪᱤᱠᱟᱹᱜ ᱠᱟᱱᱟ ᱚᱱᱮ ᱵᱟᱹᱧ ᱞᱟᱹᱭᱟᱜᱼᱟ ᱚᱱᱮᱼᱼ ᱟᱵᱚ ᱡᱟᱦᱟᱸ ᱥᱟᱨᱛᱷᱚ ᱞᱟᱹᱜᱤᱫ ᱥᱮ ᱟᱵᱚᱣᱟᱜ ᱡᱟᱦᱟᱸ ᱞᱟᱹᱠᱛᱤ ᱞᱟᱹᱜᱤᱫ ᱡᱟᱦᱟᱸ ᱫᱟᱨᱮ ᱠᱚᱵᱚᱱ ᱢᱟᱜᱮᱫ ᱛᱟᱦᱮᱜᱼᱼ ᱚᱱᱟ ᱫᱚ ᱫᱚᱛᱚ ᱠᱱᱳ ᱫᱤᱱᱼᱼ ᱮ ᱱᱚᱣᱟ ᱫᱷᱟᱹᱨᱛᱤ ᱨᱮᱫᱚ ᱚᱱᱠᱟᱱ ᱯᱨᱚᱵᱞᱮᱢ ᱫᱚ ᱵᱟᱝ ᱦᱩᱭ ᱠᱚᱜᱼᱟ᱾ ᱟᱫᱚ ᱮᱸᱰᱮᱠᱷᱟᱱ ᱟᱵᱚ ᱪᱤᱠᱟᱹᱭ ᱟᱵᱚᱱ ᱱᱟᱦᱟᱜ ᱡᱩᱜᱽ ᱫᱚ ᱚᱱᱟ ᱯᱩᱭᱥᱟᱹ ᱠᱟᱹᱣᱰᱤ ᱞᱟᱞᱚᱪ ᱛᱮ ᱪᱤᱠᱟᱹᱭ ᱫᱟᱵᱚᱱᱼᱼ ᱚ ᱟᱪᱪᱷᱟ ᱱᱚᱜ ᱚᱱᱟ ᱠᱚ ᱫᱟᱨᱮ ᱢᱟᱸᱜ ᱠᱟᱛᱮᱜ ᱠᱤᱨᱤᱧ ᱞᱮᱠᱷᱟᱱ ᱱᱟᱥᱮ ᱠᱟᱹᱣᱰᱤ ᱦᱚᱸ ᱟᱨᱡᱟᱣ ᱜᱟᱱᱚᱜᱼᱟ᱾ ᱟᱨ ᱪᱤᱠᱟᱹᱭᱮᱜ-ᱟ ᱠᱚ ᱠᱟᱹᱣᱰᱤ ᱠᱚ ᱢᱟᱸᱜᱮᱜᱼᱟ ᱤᱭᱟᱹ ᱠᱟᱹᱣᱰᱤ ᱥᱚᱨᱤ ᱡᱟᱸᱦᱟ ᱫᱟᱨᱤ ᱠᱚ ᱢᱟᱸᱜᱮᱜ-ᱟᱼᱼ ᱟᱨ ᱚᱱᱟ ᱤᱭᱟᱹ ᱠᱚ ᱠᱤᱥᱱᱤ ᱛᱟᱠᱚ ᱡᱟᱸᱦᱟᱸ ᱠᱚ ᱢᱮᱛᱟᱜ ᱠᱟᱱᱟ᱾ ᱫᱟᱨᱮ ᱠᱚ ᱟᱹᱠᱷᱨᱤᱧᱟ ᱠᱚ ᱛᱟᱦᱞᱮ ᱟᱢ ᱡᱮ ᱚᱸᱱᱮᱢ ᱤᱠᱷᱨᱤᱧᱮᱜᱼᱟ ᱯᱩᱭᱥᱟᱹ ᱞᱟᱞᱚᱪ ᱠᱷᱟᱹᱛᱤᱨᱼᱼ ᱟᱨ ᱱᱚᱱᱛᱮᱢ ᱤᱭᱟᱹᱭᱮᱫᱟ ᱟᱨ ᱱᱚᱱᱛᱮ ᱟᱵᱚᱣᱟᱜ ᱫᱷᱟᱹᱨᱛᱤ ᱨᱮᱱᱟᱜ ᱡᱟᱸᱦᱟᱸᱼᱼ ᱡᱟᱸᱦᱟ ᱥᱟᱨᱠᱮᱞ ᱛᱟᱦᱮᱱᱟ ᱥᱮᱼᱼ ᱚᱱᱟ ᱡᱤᱱᱤᱥᱴᱟᱜ ᱵᱟᱝ ᱦᱩᱭᱩᱜ ᱠᱟᱱᱟ ᱦᱮᱸ ᱵᱟᱝ ᱚᱱᱟ ᱵᱟᱝ ᱦᱩᱭ ᱠᱟᱛᱮ ᱪᱤᱠᱟᱹᱜᱼᱼ ᱚᱱᱟ ᱫᱟᱜ ᱦᱚᱸ ᱟᱫᱚ ᱵᱟᱭ ᱡᱟᱹᱲᱤᱭᱮᱜᱼᱟ ᱦᱮᱸ ᱵᱟᱝ ᱜᱚᱝᱠᱮ?
ᱚᱸᱻ ᱟᱨ ᱤᱧᱟᱹᱜ ᱛᱚᱵᱮ ᱤᱭᱟᱹᱜᱼᱼ ᱪᱤᱱᱛᱟᱹ ᱵᱷᱟᱵᱱᱟ ᱫᱚ ᱱᱚᱣᱟ ᱜᱮ ᱛᱚᱵᱮ ᱟᱛᱩ ᱚᱲᱟᱜ ᱠᱚᱨᱮ ᱡᱟᱸᱦᱟ ᱟᱵᱩ ᱵᱤᱨ ᱠᱚᱵᱚ ᱢᱟᱸᱜᱟ ᱚᱱᱟ ᱠᱚᱼᱼ ᱫᱚ ᱩᱱᱟᱹᱜ ᱦᱚᱭᱛᱚ ᱵᱟᱭ ᱠᱷᱚᱛᱤᱭᱟ ᱢᱮᱱᱠᱷᱟᱱ ᱡᱟᱸᱦᱟ ᱫᱚ ᱚᱱᱟᱼᱼ ᱡᱚᱝᱜᱚᱞ ᱢᱟᱱᱮ ᱵᱤᱨ ᱯᱟᱠᱟᱲ ᱵᱩᱨᱩ ᱱᱟᱹᱲᱤᱼᱼ ᱤᱭᱟᱹ ᱠᱟᱛᱮᱫ ᱡᱚᱠᱷᱚᱡ ᱠᱚᱞ ᱠᱟᱨᱠᱷᱟᱱᱟ ᱠᱚ ᱵᱮᱱᱟᱣ ᱮᱫᱟ ᱚᱱᱟ ᱫᱚ ᱟᱹᱰᱤ ᱜᱟᱱ ᱮᱨᱤᱭᱟ ᱛᱮᱥᱮ᱾ ᱛᱚᱠᱷᱚᱱ ᱜᱮ ᱰᱷᱮᱨ ᱫᱚᱭ ᱠᱷᱚᱛᱤᱭᱮᱜᱼᱟ᱾
ᱦ ᱦᱮᱸ ᱛᱟᱢᱟᱥ
ᱚᱱᱟ ᱠᱚ ᱡᱟᱭᱜᱟ ᱫᱚ ᱟᱫᱚ ᱡᱟᱭᱜᱟ ᱫᱚ ᱯᱮᱨᱮᱡᱚᱜ ᱠᱟᱱᱟ ᱥᱮ ᱦᱟᱱᱟ ᱱᱚᱣᱟ ᱠᱚ ᱵᱮᱱᱟᱣᱫᱟ ᱢᱮᱱᱠᱷᱟᱱ ᱚᱱᱟ ᱡᱟᱭᱜᱟ ᱨᱮᱼᱼ ᱫᱟᱨᱮ ᱨᱚᱦᱚᱭ ᱞᱟᱹᱜᱤᱫ ᱡᱟᱭᱜᱟ ᱫᱚ ᱵᱟᱝ ᱛᱟᱦᱮᱱ ᱠᱟᱱᱟ ᱟᱫᱚ ᱦᱟᱸᱜ᱾
ᱦᱚᱸᱭ ᱜᱚᱝᱠᱮ ᱱᱮᱛᱟᱨ ᱛᱚᱠᱚ ᱧᱮᱞᱮᱫ ᱜᱮ ᱥᱳᱥᱟᱞ ᱢᱤᱰᱤᱭᱟᱨᱮ ᱚᱠᱟᱞᱮᱠᱟᱼᱼ ᱧᱮᱞ ᱧᱮᱞ ᱧᱟᱢ ᱞᱮᱫ ᱟᱵᱚᱱ ᱦᱮᱸᱥᱮ ᱱᱚᱜᱼ ᱱᱟ ᱠᱷᱟᱹᱛᱤᱨ ᱱᱚᱜ ᱱᱚᱣᱟ ᱥᱚᱢᱚᱥᱥᱟ᱾ ᱦᱩᱭᱩᱜ ᱠᱟᱱᱟ ᱪᱮᱫ ᱠᱷᱟᱹᱛᱤᱨ ᱱᱚᱜ ᱱᱟ ᱫᱟᱜ ᱟᱵᱚ ᱢᱟᱹᱱᱢᱤ ᱠᱚ ᱵᱚᱱ ᱱᱚᱝᱠᱟ ᱵᱚᱱ ᱵᱟᱹᱲᱤᱡᱮᱜᱼᱟ ᱟᱨ ᱵᱚᱱ ᱞᱟᱹᱭᱮᱜᱼᱟ ᱡᱮ ᱤᱭᱟᱹ ᱦᱟᱱᱟ ᱫᱚ ᱱᱟᱣᱟ ᱟᱵᱚ ᱵᱚᱱ ᱵᱟᱹᱲᱤᱡ ᱫᱟ ᱥᱮ ᱵᱟᱹᱲᱤᱡ ᱨᱮᱱ ᱦᱚᱲ ᱫᱚ ᱟᱵᱚᱼᱼ ᱠᱟᱱᱟ ᱵᱚᱱ ᱟᱨ ᱱᱚᱛᱮ ᱫᱚ ᱟᱨᱚ ᱵᱚᱱ ᱞᱟᱹᱭᱫᱟ ᱪᱟᱸᱫᱩ ᱵᱚᱸᱜᱟ ᱫᱟᱜ ᱜᱮ ᱵᱟᱭ ᱫᱟᱜᱮᱜᱼᱟ ᱪᱮᱜ ᱪᱚ ᱨᱟᱹᱜᱤ ᱠᱟᱜ ᱵᱚᱱᱟ ᱟᱨ ᱨᱟᱹᱜᱤᱭᱟᱢᱟ ᱪᱮᱠᱟ ᱟᱢ ᱜᱮᱢ ᱚᱱᱠᱟᱢ ᱵᱟᱹᱲᱤᱡ ᱮ ᱠᱟᱱ ᱠᱟᱛᱷᱟ ᱨᱮ ᱵᱟᱹᱱᱩᱜᱼᱟ ᱟᱢ ᱡᱩᱫᱤ ᱤᱧᱮᱢ ᱠᱚᱥᱴᱚᱼᱼ ᱤᱧ ᱦᱩᱧ ᱠᱚᱥᱴᱚ ᱢᱮᱭᱟ ᱦᱮᱸ ᱵᱟᱝ
ᱟᱪᱪᱷᱟ ᱜᱚᱝᱠᱮ ᱚᱱᱟ ᱢᱟ ᱦᱩᱭ ᱮᱱ ᱜᱮ ᱟᱪᱪᱷᱟ ᱦᱚᱸᱜᱼᱚᱭ ᱡᱮ ᱵᱚᱨᱤᱝ ᱮᱫᱟ ᱱᱮᱛᱟᱨ
ᱦᱮᱸ ᱦᱮᱸ
ᱚᱱᱟ ᱵᱳᱨᱤᱝ ᱠᱷᱟᱹᱛᱤᱨ ᱠᱤ ᱫᱟᱜ ᱡᱟᱹᱲᱤ ᱵᱟᱝ ᱦᱩᱭᱩᱜ ᱠᱟᱱᱟ ᱚᱱᱟ ᱠᱤ ᱟᱢ ᱛᱤᱱᱟᱹᱜ ᱜᱟᱱ ᱚᱱᱟ ᱞᱟᱹᱭ ᱛᱮᱢ ᱵᱟᱲᱟᱭᱟ ᱥᱮ ᱵᱟᱝ᱾
ᱟᱪᱪᱷᱟ ᱚᱱᱟ ᱵᱳᱨᱤᱝ ᱦᱮᱸ ᱱᱚᱣᱟ ᱢᱤᱫᱴᱮᱡ ᱟᱹᱰᱤ ᱢᱟᱨᱟᱝ ᱠᱟᱛᱷᱟᱢ ᱞᱟᱹᱭ ᱠᱟᱜ-ᱟ ᱚᱱᱟ ᱫᱚ ᱦᱩᱭᱩᱜ ᱠᱟᱱᱟ ᱪᱮᱫ ᱞᱮᱠᱟᱼᱼ ᱠᱤᱪᱷᱩ ᱢᱟᱱᱮ ᱞᱟᱛᱟᱨ ᱨᱮ ᱡᱟᱦᱟᱸ ᱞᱮᱠᱟ ᱵᱟᱲᱟᱭ ᱟᱵᱚᱱ ᱡᱮ, ᱡᱟᱸᱦᱟ ᱞᱮᱠᱟ ᱫᱟᱜ ᱨᱮᱱᱟᱜ ᱯᱚᱨᱤᱢᱟᱱ ᱛᱟᱸᱦᱮᱱ᱾ ᱟᱫᱚ ᱚᱱ ᱚᱱᱟ ᱫᱟᱜ ᱦᱚᱸ ᱟᱵᱚ ᱢᱟᱹᱱᱢᱤ ᱮᱢᱚᱱ ᱧᱚᱜ ᱠᱟᱱᱟ ᱢᱟᱱᱮᱼᱼ ᱯᱨᱚᱠᱛᱤᱴᱤ ᱚᱲᱟᱜ ᱢᱟᱱᱮ ᱱᱮᱛᱟᱨ ᱫᱚ ᱠᱚᱞᱮᱢ ᱧᱮᱞᱟ ᱠᱤᱱᱵᱟ ᱡᱟᱸᱦᱟᱸ ᱤᱭᱟᱹ ᱴᱤᱭᱩᱵᱽ ᱡᱟᱸᱦᱟ ᱠᱚ ᱢᱮᱛᱟᱜ ᱠᱟᱱᱟ ᱠᱤᱱᱵᱟ ᱥᱚᱨᱠᱟᱨᱤᱼᱼ ᱱᱟᱱᱟ ᱱᱟᱱᱟ ᱦᱩᱱᱟᱹᱨ ᱯᱨᱚᱠᱚᱞᱯᱚ ᱠᱚ ᱮᱢᱮᱜ-ᱟ ᱟᱫᱚ ᱪᱤᱠᱟᱹᱜ ᱠᱟᱱᱟ ᱱᱮᱛᱟᱨ ᱧᱮᱞᱚᱜ ᱠᱟᱱᱟ ᱟᱹᱛᱩ ᱴᱚᱞᱟ ᱧᱮᱞᱚᱜ ᱠᱟᱱᱟ ᱛᱟᱭᱟᱜ ᱮ ᱟᱲᱟᱜ ᱠᱟᱜ ᱠᱷᱟᱱ ᱟᱲᱟᱜ ᱠᱟᱜ ᱜᱮᱭᱟ ᱪᱟᱞᱟᱜ ᱠᱟᱱᱟ ᱡᱟᱱᱦᱟᱸᱜ ᱠᱟᱱᱟ᱾ ᱟᱫᱚ ᱡᱟᱸᱦᱟ ᱯᱚᱨᱤᱢᱟᱱ ᱫᱟᱜ ᱮ ᱢᱟᱱᱮ ᱛᱟᱸᱦᱮ ᱫᱚᱨᱠᱟᱨ ᱥᱮᱼᱼ ᱡᱚᱛᱚ ᱪᱮᱛᱟᱱ ᱨᱟᱠᱟᱵ ᱠᱟᱱᱟ᱾ ᱨᱟᱠᱟᱵ ᱠᱟᱫᱟ ᱚᱱᱟ ᱠᱚ ᱟᱨᱦᱚᱸ ᱡᱮ ᱞᱟᱛᱟᱨ ᱯᱩᱨᱟᱹ ᱨᱟᱠᱟᱵ ᱞᱟᱛᱟᱨ ᱨᱟᱠᱟᱵ ᱩᱛᱟᱹᱨᱚᱜ ᱠᱟᱱᱟ ᱚᱝᱠᱟ ᱦᱚᱸ ᱵᱟᱝ ᱨᱟᱠᱟᱵ ᱵᱟᱝ ᱚᱨᱫᱷᱮᱠ ᱨᱟᱥᱛᱟ ᱨᱮ ᱜᱮ ᱚᱱᱟ ᱫᱚ ᱟᱸᱡᱮᱫᱚᱜ ᱠᱟᱱᱟ᱾ ᱟᱸᱡᱮᱫᱚᱜ ᱠᱟᱱᱟ ᱥᱮ ᱟᱫᱚ ᱡᱚᱠᱷᱚᱱ ᱚᱱᱮ ᱡᱮ ᱟᱸᱫᱮᱡᱚᱜ ᱠᱟᱱᱟ ᱚᱝᱠᱟ ᱚᱝᱠᱟ ᱛᱮᱜᱮ ᱚᱝᱠᱟ ᱚᱝᱠᱟ ᱛᱮ ᱚᱝᱠᱟᱼᱼ ᱱᱤᱛᱚᱜ ᱠᱷᱚᱱᱟᱜ ᱯᱨᱟᱭ ᱫᱚᱥ ᱛᱷᱮᱹᱠᱮᱼᱼ ᱯᱟᱸᱪ ᱵᱚᱪᱷᱚᱨ ᱵᱷᱚᱨ ᱤᱧ ᱠᱟᱛᱷᱟᱧ ᱞᱟᱹᱭ ᱠᱮᱜ-ᱟ ᱫᱚ ᱩᱱᱟᱹᱜ ᱵᱚᱪᱷᱚᱨ ᱛᱮ ᱦᱚᱸᱜᱼᱚᱭ ᱡᱟᱸᱦᱟ ᱞᱮᱠᱟᱼᱼ ᱧᱮᱞ ᱟᱠᱟᱱᱟ ᱦᱮᱸ ᱜᱚᱝᱠᱮ ᱞᱟᱹᱭ ᱢᱮ᱾
ᱚᱱᱟ ᱵᱳᱨᱤᱝ ᱠᱷᱟᱹᱛᱤᱨ ᱜᱮ ᱫᱟᱜ ᱫᱚ ᱟᱹᱰᱤ ᱞᱟᱛᱟᱨ ᱥᱮᱫ ᱪᱟᱞᱟᱜ ᱠᱟᱱᱟ ᱥᱮ ᱞᱮᱭᱟᱨ ᱫᱚ ᱚᱱᱟ ᱞᱮᱭᱟᱨ ᱠᱷᱟᱹᱛᱤᱨ ᱛᱮ ᱦᱚᱸ ᱫᱟᱜ ᱵᱟᱝ ᱡᱟᱹᱲᱤ ᱫᱟᱲᱮᱭᱟᱜᱼᱟ ᱚᱱᱠᱟ ᱠᱷᱚᱵᱚᱨ ᱦᱚᱸᱼᱼ ᱟᱸᱡᱚᱢ ᱵᱟᱲᱟ ᱞᱟ. ᱭ ᱟᱸᱡᱚᱢ ᱵᱟᱲᱟ ᱦᱩᱭ ᱠᱟᱱᱟ ᱡᱟᱦᱟᱸᱼᱼ ᱵᱚᱨᱤᱱ ᱠᱷᱟᱹᱛᱤᱨ ᱛᱮ ᱫᱟᱜ ᱫᱚ ᱞᱟᱛᱟᱨ ᱥᱮᱱ ᱜᱮ ᱪᱟᱞᱟᱣ ᱤᱫᱤᱜ ᱠᱟᱱᱟ ᱥᱮ ᱞᱮᱭᱟᱨ ᱛᱮᱫ
ᱦᱳᱭ ᱦᱳᱭ ᱦᱳᱭ ᱦᱳᱭ ᱱᱚᱣᱟ ᱦᱚᱸ ᱟᱹᱰᱤ ᱢᱟᱨᱟᱝ ᱠᱟᱨᱚᱱ ᱠᱟᱱᱟ ᱜᱚᱢᱠᱮ ᱴᱷᱤᱠᱼᱼ
ᱤᱭᱟ ᱨᱮ ᱵᱟᱝ ᱦᱤᱡᱩᱜ ᱠᱟᱱᱟ ᱚᱱᱟ ᱠᱷᱟᱹᱛᱤᱨ ᱛᱮ ᱦᱚᱸ ᱵᱟᱭ ᱫᱟᱜ ᱮᱫᱟ ᱟᱨ ᱫᱟᱨᱮ ᱱᱟᱹᱲᱤ ᱦᱚᱸ ᱡᱮ ᱠᱚᱢᱚᱜ ᱠᱟᱱᱟ ᱛᱟᱦᱞᱮ ᱵᱟᱨᱭᱟ ᱯᱮᱭᱟ ᱠᱟᱨᱚᱱ ᱛᱮ ᱢᱤᱫᱼᱼ ᱢᱤᱫᱴᱮᱱ ᱠᱟᱨᱚᱱ ᱛᱮᱫᱚ ᱦᱚᱭ ᱛᱚ ᱫᱟᱜ ᱡᱟᱹᱲᱤ ᱫᱚ ᱵᱟᱭ ᱚᱥᱩᱵᱤᱫᱟᱭᱟ ᱢᱮᱱ ᱠᱷᱟᱱᱼᱼ ᱟᱹᱰᱤ ᱜᱟᱱ ᱚᱥᱩᱵᱤᱫᱟ ᱦᱩᱭᱩᱜ ᱠᱟᱱᱟ ᱱᱚᱛᱮ ᱫᱷᱩᱣᱟᱹ ᱫᱷᱩᱣᱟᱹ ᱫᱩᱥᱚᱱ ᱦᱩᱭᱩᱜ ᱠᱟᱱᱟ ᱫᱟᱨᱮᱼᱼ ᱫᱟᱨᱮ ᱯᱟᱞᱦᱟ ᱦᱚᱸ ᱪᱟᱵᱟᱜ ᱠᱟᱱᱟ ᱱᱚᱛᱮ ᱵᱳᱨᱤᱝ ᱦᱚᱸ ᱰᱷᱮᱨᱚᱜ ᱠᱟᱱᱟ ᱢᱟᱱᱮ ᱟᱭᱢᱟ ᱜᱟᱱᱼᱼ ᱤᱭᱟᱹ ᱠᱷᱟᱹᱛᱤᱨ ᱛᱮ ᱫᱟᱜ ᱫᱟᱹᱲᱤ ᱫᱚᱼᱼ
ᱥᱟᱹᱨᱤ ᱜᱚᱢᱠᱮ ᱟᱹᱰᱤ ᱟᱹᱰᱤ ᱱᱟᱯᱟᱭ ᱟᱹᱰᱤ ᱱᱟᱯᱟᱭ ᱢᱤᱫᱴᱟᱝ ᱤᱭᱟ. ᱢ ᱥᱟᱵ ᱨᱟᱠᱟᱵ ᱠᱟᱜ ᱛᱟᱞᱟᱝᱼᱟ ᱥᱟᱹᱨᱤ ᱠᱟᱛᱷᱟ ᱱᱚᱜᱼ ᱱᱚᱣᱟ ᱫᱚ ᱥᱟᱹᱨᱤ ᱠᱟᱛᱷᱟ ᱠᱟᱱ ᱜᱮᱭᱟ ᱢᱤᱫᱴᱟᱝ ᱠᱟᱨᱚᱱ ᱡᱮ ᱫᱟᱜ ᱡᱟᱹᱲᱤ ᱵᱟᱭ ᱡᱟᱹᱲᱤᱼᱟ ᱚᱱᱠᱟ ᱫᱚ ᱵᱟᱝ ᱠᱟᱱᱟ ᱱᱟᱱᱟ ᱦᱩᱱᱟᱹᱨ ᱥᱚᱢᱚᱥᱟ ᱢᱮᱱᱟᱜᱼᱟ ᱡᱟᱦᱟᱸ ᱫᱚ ᱟᱵᱚ ᱦᱚᱭᱛᱚ ᱞᱟᱹᱭ ᱛᱮ ᱵᱟᱵᱚᱱ ᱪᱟᱵᱟ ᱫᱟᱲᱮᱭᱟᱜᱼᱟ ᱢᱮᱱ ᱠᱷᱟᱱ ᱡᱩᱫᱤ ᱚᱱᱟ ᱵᱚᱱᱼᱼ ᱟᱨ ᱛᱩᱱᱠᱷᱤ ᱛᱚᱞᱟᱥ ᱠᱟᱛᱮᱫ ᱡᱩᱫᱤ ᱵᱚᱱ ᱧᱮᱞᱟ ᱠᱷᱟᱱᱮ ᱱᱤᱭᱟᱹ ᱠᱟᱛᱮᱜ ᱡᱮ ᱥᱟ. ᱨᱤ ᱜᱮ ᱪᱮᱫᱟᱜ ᱵᱟᱭ ᱡᱟᱹᱲᱤᱭ ᱮᱫᱼᱟ ᱛᱟᱦᱞᱮ ᱚᱱᱟ ᱠᱚᱫᱚ ᱮᱠ ᱢᱟᱛᱨᱚ ᱥᱟᱭᱤᱱᱴᱤᱥᱴ ᱥᱮ ᱡᱟᱦᱟᱸᱭ ᱵᱳᱭᱜᱟᱱᱤᱠ ᱠᱚ ᱢᱮᱱᱟᱜ ᱟᱠᱟᱫ ᱠᱚᱣᱟ ᱩᱱᱠᱩ ᱚᱱᱟ ᱨᱮᱱᱟᱜ ᱞᱟᱹᱭ ᱫᱟᱲᱮᱭᱟᱜᱼᱟ ᱠᱚ ᱪᱮᱫᱟᱜ ᱵᱟᱝᱢᱟ ᱩᱱᱠᱩ ᱫᱚ ᱚᱱᱟ ᱞᱟᱹᱜᱤᱫ ᱠᱟᱹᱢᱤ ᱠᱟᱹᱥᱱᱤ ᱠᱟᱱᱟ ᱵᱟᱝ?
ᱚᱻ
ᱦᱳᱭ ᱟᱫᱚ ᱜᱚᱢᱠᱮ ᱛᱟᱦᱚᱞᱮ ᱱᱤᱛᱳ ᱫᱚ ᱪᱮᱫ ᱠᱚ ᱪᱤᱠᱟᱹ ᱵᱟᱲᱟᱭᱮᱫ ᱠᱟᱱᱟ?
ᱪᱤᱠᱟᱹ ᱵᱚᱞᱛᱮ ᱫᱚ ᱢᱟᱱᱮ ᱤᱧᱦᱚᱸ ᱱᱟᱥᱮᱱᱟᱜ ᱤᱧ ᱫᱩᱨᱵᱚᱞ ᱡᱚᱜ ᱠᱟᱱᱟ ᱦᱚᱞᱟ ᱢᱟᱫᱷᱮᱨ, ᱛᱟᱦᱚᱞᱮ ᱚᱲᱟᱜ ᱨᱮᱜᱮ ᱤᱧᱦᱚᱸ ᱜᱤᱛᱤᱡ ᱵᱟᱲᱟ ᱢᱤᱱᱟᱹᱧᱟ ᱢᱟᱱᱮ ᱱᱟᱥᱮᱱᱟᱜ ᱟᱡᱟᱨ ᱨᱤᱧ ᱯᱟᱲᱟᱣ ᱞᱮᱱᱟ᱾
ᱟᱪᱷᱟ ᱟᱪᱷᱟ ᱟᱪᱷᱟ ᱱᱤᱛᱳ ᱚᱠᱟ ᱞᱮᱠᱟ ᱢᱮᱱᱟᱜ ᱢᱮᱭᱟ?
ᱱᱤᱛᱚᱜ ᱫᱚ ᱢᱚᱴᱟᱢᱩᱴᱤ ᱴᱷᱤᱠ ᱜᱮᱭᱟ ᱟᱫᱚ ᱚᱲᱟᱜ ᱨᱮᱜᱮ ᱜᱤᱛᱤᱡ ᱜᱮ ᱢᱤᱱᱟᱹᱧᱟ᱾
ᱟᱪᱷᱟ ᱟᱪᱷᱟ ᱦᱮᱸ ᱥᱟᱹᱨᱤ ᱜᱮᱛᱚ ᱱᱚᱣᱟ ᱫᱚ ᱟᱹᱰᱤ ᱟᱪᱷᱟ ᱤᱧ ᱦᱚ ᱚᱱᱟᱜᱤᱧ ᱞᱟᱹᱭᱟ ᱨᱟᱱ ᱠᱚ ᱵᱷᱟᱹᱜᱤ ᱡᱚᱢ ᱛᱟᱵᱚᱱ ᱢᱮ ᱟᱨᱼᱼ ᱪᱟᱸᱫᱳ ᱵᱚᱸᱜᱟ ᱴᱷᱮᱱ ᱱᱚᱣᱟ ᱜᱤᱧ ᱱᱮᱦᱚᱨᱚᱜᱼᱟ ᱟᱹᱰᱤ ᱡᱟ. ᱞ ᱥᱮ ᱡᱟ. ᱞᱼᱼ ᱟ ᱵᱮᱥ ᱩᱨᱟᱹᱲᱚᱜ ᱛᱟᱵᱚᱱ ᱢᱮ ᱦᱮᱸ ᱵᱟᱝ ᱛᱚᱼᱼ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱦᱚᱭ ᱞᱚᱝ ᱠᱚ ᱦᱚᱸ ᱟᱹᱰᱤ ᱯᱚᱨᱤᱵᱚᱨᱛᱚᱱᱚᱜ ᱠᱟᱱᱟ᱾
ᱦᱮᱸ ᱦᱮᱸ ᱦᱚᱭ ᱞᱚᱝ ᱠᱟ ᱟᱹᱰᱤ ᱯᱚᱨᱤᱵᱚᱨᱛᱚᱱ ᱜᱮ ᱦᱚᱴᱟᱛ ᱜᱮ ᱮᱢᱚᱱ ᱯᱚᱨᱤᱵᱚᱨᱚᱱᱼ ᱨᱟᱱ ᱨᱮᱦᱮᱫ ᱠᱚᱦᱚᱸ ᱪᱟᱴᱠᱟ ᱵᱟᱭ ᱠᱟᱡᱟᱜᱼᱟ᱾
ᱦᱮᱸ ᱦᱮᱸ᱾ ᱛᱚ ᱥᱩᱫᱩ ᱟᱢ ᱫᱚ ᱵᱟᱝ ᱟᱨᱚ ᱟᱞᱮ ᱥᱩᱨ ᱥᱩᱯᱩᱨ ᱠᱚᱨᱮ ᱦᱚᱸ ᱫᱚᱢᱮ ᱠᱚ ᱨᱩᱣᱟᱹᱜ ᱠᱟᱱ ᱜᱮᱭᱟ ᱦᱮᱸ ᱥᱮ᱾ ᱟᱫᱚ ᱚᱱᱟ ᱫᱚ ᱦᱚᱭᱞᱚᱝ ᱠᱚ ᱤᱭᱟᱹ ᱟᱹᱨᱩᱯᱷᱮᱨᱟᱜ ᱠᱟᱱᱟ ᱥᱮ ᱛᱚ ᱚᱱᱟ ᱠᱷᱟᱹᱛᱤᱨᱼᱼ ᱦᱚᱲᱢᱚ ᱚᱠᱚᱭ ᱫᱚ ᱵᱟᱭ ᱥᱚᱡᱽᱡᱚ ᱫᱟᱲᱮᱭᱟᱜ ᱠᱟᱱᱟ ᱩᱱᱤ ᱨᱩᱣᱟᱹᱜ ᱠᱟᱱᱟᱭ ᱨᱩᱣᱟᱹ ᱠᱷᱚᱱᱟᱜ ᱜᱮ ᱟᱨᱚ ᱦᱟᱱᱟ ᱱᱚᱣᱟ ᱡᱚᱛᱚᱼᱼ ᱯᱴᱟᱣ ᱤᱫᱤᱭᱟᱭ ᱠᱟᱱᱟ ᱵᱟᱝ?
ᱚ
ᱠᱟᱛᱷᱟ ᱫᱚ ᱦᱩᱭᱩᱜ ᱠᱟᱱᱟ ᱱᱚᱝᱠᱟ᱾ ᱦᱮᱸ
ᱦᱮᱸ ᱢᱟ ᱛᱟᱦᱚᱞᱮ ᱜᱚᱢᱠᱮ ᱤᱱᱠᱟ ᱜᱮᱞᱟᱝ ᱨᱚᱯᱚᱲᱟ᱾
ᱦᱮᱸ ᱦᱮᱸ ᱴᱷᱤᱠ ᱴᱷᱤᱠ ᱟᱨᱚ ᱧᱟᱯᱟᱢ ᱦᱩᱭᱩᱜᱼᱟ ᱯᱚᱨᱮᱛᱮ ᱴᱷᱤᱠ ᱜᱮᱭᱟ ᱜᱚᱝᱠᱮ ᱡᱚᱦᱟᱨ ᱜᱮ ᱜᱚᱝᱠᱮ᱾
ᱦᱮᱸ ᱢᱟ ᱡᱚᱦᱟᱨ ᱜᱮ᱾